ᱜᱚᱝᱠᱮ ᱟᱸᱡᱚᱢᱚᱜ ᱠᱟᱱᱟ᱾ ᱦᱩᱸ ᱡᱚᱦᱟᱨ ᱜᱮ ᱡᱚᱦᱟᱨ ᱜᱮ᱾
ᱦᱮᱸ ᱡᱚᱦᱟᱨ ᱜᱮ᱾
ᱦᱩᱸ
ᱛᱚ ᱜᱚᱢᱠᱮ ᱦᱳᱭ ᱵᱮᱥ ᱜᱮ ᱢᱮᱱᱟᱜ ᱟᱠᱟᱫᱤᱧᱟ᱾ ᱟᱢᱜᱮ ᱪᱮᱜ ᱞᱮᱠᱟ ᱢᱮᱱᱟᱜ ᱢᱮᱭᱟ? ᱚ, ᱛᱟᱦᱚᱞᱮ ᱱᱤᱛᱚᱜ ᱫᱚ ᱚᱠᱟ ᱥᱮᱫ ᱨᱮ ᱢᱮᱱᱟᱜ ᱟᱠᱟᱫ ᱢᱮᱭᱟ?
ᱦᱮᱸ ᱚᱲᱟᱜ ᱥᱮᱫ ᱨᱮᱜᱮ ᱦᱚᱜᱼᱚᱭ ᱫᱟᱜ ᱠᱚ ᱡᱚᱨᱚ ᱵᱟᱲᱟᱭᱮᱭᱼᱟᱭ ᱛᱚ ᱦᱤᱛᱚᱜ ᱦᱚᱸ᱾ ᱟᱫᱚ ᱵᱟᱨᱦᱮ ᱥᱮᱫ ᱫᱚ ᱦᱟᱸᱜ ᱩᱰᱩᱜ ᱫᱚ ᱵᱟᱝ ᱜᱟᱱᱚᱜ ᱠᱟᱱᱟ ᱦᱟᱸᱜ᱾
ᱚ
ᱡᱟᱨ ᱯᱷᱚᱞᱮ ᱚᱲᱟᱜ ᱨᱮᱜᱮ ᱢᱤᱱᱟᱹᱧᱟ᱾ ᱟᱯᱮ ᱥᱮᱫ ᱫᱚ ᱪᱮᱫ ᱞᱮᱠᱟ ᱱᱤᱛᱚᱜ ᱫᱚ ᱫᱟᱜ ᱮᱫᱟᱭ ᱥᱮ ᱵᱟᱝ?
ᱛᱚ ᱱᱤᱛᱳᱜ ᱫᱚ ᱴᱷᱤᱠ ᱴᱷᱟᱠ ᱜᱮᱭᱟ ᱱᱤᱛᱳᱜ ᱫᱚ ᱵᱟᱭ ᱤᱭᱟᱹᱭᱮᱫᱼᱟ ᱥᱤᱛᱩᱝ ᱫᱚ ᱫᱚᱢᱮ ᱡᱳᱨᱮ ᱥᱤᱛᱩᱝ ᱟᱠᱟᱫᱟ᱾
ᱟᱨ ᱛᱟᱦᱚᱞᱮ ᱪᱮᱞᱮᱠ ᱠᱟ ᱟᱯᱮ ᱥᱮᱫ ᱫᱚ ᱡᱟᱦᱟᱸ ᱪᱟᱥ ᱠᱟᱹᱢᱤ ᱵᱟᱫ ᱛᱮ ᱡᱟᱦᱟᱸ ᱢᱟᱱᱮ ᱰᱟᱝᱨᱤ ᱠᱚ ᱢᱮᱨᱚᱢ ᱠᱚ ᱪᱮᱫ ᱞᱮᱠᱟ ᱪᱟᱥ ᱠᱚ ᱢᱮᱱᱟᱜ ᱟᱠᱟᱫ ᱠᱚᱣᱟ ᱥᱮ ᱵᱟᱝ?
ᱦᱮᱸ ᱩᱱᱠᱩ ᱠᱚᱫᱚ ᱦᱟᱸᱜ ᱠᱚ ᱟᱹᱥᱩᱞ ᱟᱠᱟᱫ ᱠᱚᱜᱮᱭᱟ ᱦᱟᱸᱜ ᱵᱮᱥᱤᱨ ᱵᱷᱟᱜᱽ ᱚᱲᱟᱜ ᱠᱚᱨᱮ ᱜᱮ ᱧᱮᱞᱚᱜ ᱠᱟᱱᱟ ᱦᱮᱸ ᱟᱫᱚ ᱦᱤᱛᱚᱜ ᱫᱚ ᱦᱟᱸᱜ ᱾ ᱱᱚᱜᱼᱚᱭ ᱡᱮ ᱰᱟᱝᱨᱤ ᱠᱚ ᱡᱟᱦᱟᱸᱭ ᱠᱚ ᱢᱮᱱᱟᱜ ᱠᱚᱣᱟ ᱦᱟᱸᱜ, ᱡᱮᱢᱚᱱ ᱟᱵᱚ ᱫᱚ ᱦᱟᱸᱜ ᱱᱩᱠᱩ ᱰᱟᱝᱨᱤ, ᱢᱮᱨᱚᱢ, ᱵᱷᱤᱰᱤ, ᱥᱤᱢ, ᱥᱩᱠᱨᱤ ᱡᱟᱦᱟᱸ ᱛᱤᱱᱟᱹᱜ ᱜᱮᱜ ᱠᱚ ᱟᱹᱥᱩᱞ ᱟᱠᱟᱫ ᱠᱚᱣᱟ ᱦᱮᱸ ᱾
ᱦᱳᱭ ᱦᱳᱭ,
ᱟᱫᱚ ᱦᱚᱜᱼᱚᱭ ᱚᱱᱟ ᱫᱚᱦᱟᱸᱜ ᱦᱳᱭᱛᱚ ᱚᱠᱚᱭ ᱫᱚ ᱡᱚᱢ ᱞᱟᱹᱜᱤᱫ, ᱚᱠᱚᱭ ᱫᱚᱦᱟᱸᱜ ᱟᱠᱷᱨᱤᱧ ᱠᱟᱛᱮᱜ ᱯᱩᱭᱥᱟᱹ ᱠᱚ ᱟᱨᱡᱟᱣᱟᱼᱟ ᱱᱚᱜᱼᱚᱭ ᱱᱚᱝᱠᱟ ᱾ ᱟᱫᱚ ᱱᱤᱛᱚᱜ ᱫᱚ ᱧᱮᱞᱚᱜ ᱠᱟᱱᱟ ᱱᱩᱠᱩ ᱰᱟᱹᱝᱨᱤ ᱠᱚᱫᱚ ᱡᱮᱢᱚᱱ ᱦᱟᱸᱜ ᱟᱠᱷᱨᱤᱧ ᱠᱚᱫᱚ ᱵᱚᱱᱫᱚ ᱟᱠᱟᱱᱟ ᱦᱟᱸᱜ ᱛᱟᱭᱛᱚ ᱾
ᱦᱳᱭ ᱦᱳᱭ ᱱᱤᱛᱚᱜ ᱫᱚ ᱟᱫᱚ ᱵᱚᱱᱫᱚ ᱠᱟᱱᱟ ᱾
ᱦᱳᱭ ᱟᱫᱚ ᱦᱟᱸᱜ ᱱᱩᱠᱩ ᱫᱚ ᱪᱟᱥ ᱠᱟᱹᱢᱤ ᱨᱮᱜᱮ ᱵᱚᱱ ᱞᱟᱜᱟᱣᱮᱫ ᱠᱚᱣᱟ ᱟᱨ ᱚᱱᱮ ᱟᱹᱠᱷᱨᱤᱧ ᱠᱟᱛᱮ ᱯᱚᱭᱥᱟ ᱠᱚᱵᱚᱱ ᱨᱚᱡᱽ ᱨᱳᱡᱽᱜᱟᱨᱮᱜᱼᱟ ᱾ ᱟᱯ ᱥᱮᱫ ᱛᱟᱦᱚᱞᱮ ᱛᱤᱱᱟᱹᱜ ᱜᱟᱱ ᱱᱚᱝᱠᱟ ᱥᱩᱨᱩ ᱵᱟᱲᱟ ᱟᱠᱟᱫ ᱠᱚᱜᱮᱭᱟ ᱠᱚ ᱥᱮ ᱵᱟᱝ?
ᱦᱳᱭ ᱟᱞᱮ ᱥᱮᱫ ᱫᱚ ᱱᱚᱝᱠᱟᱜ ᱜᱮ ᱢᱮᱨᱚᱢ ᱛᱟᱯᱚᱨᱮ ᱵᱷᱮᱲᱟ ᱛᱟᱯᱚᱨᱮ ᱱᱩᱝᱠᱩ ᱥᱩᱠᱨᱤ ᱟᱨ ᱩᱱᱠᱩ ᱢᱟᱱᱮ ᱩᱨᱤᱡ ᱰᱟᱝᱨᱤ ᱢᱟ ᱢᱮᱱᱟᱜ ᱟᱠᱟᱫ ᱠᱚᱜᱮᱭᱟ, ᱥᱟᱶᱛᱮ ᱩᱱᱠᱩ ᱥᱮᱬᱟ ᱥᱮᱬᱟ ᱡᱟᱹᱨᱥᱤ ᱜᱟᱹᱭ ᱠᱚ ᱢᱮᱱᱟᱜ ᱟᱠᱟᱫ ᱠᱚᱣᱟ ᱩᱱᱠᱩ ᱞᱮ ᱟᱹᱥᱩᱩᱞ ᱟᱠᱟᱫ ᱠᱚᱣᱟ ᱾ ᱢᱟᱱᱮ ᱩᱱᱠᱩᱣᱟᱜ ᱢᱟᱱᱮ ᱡᱟᱦᱟᱸ ᱡᱚᱠᱷᱚᱱ ᱠᱚ ᱢᱤᱫᱴᱟᱝ ᱠᱟᱛᱮᱜ ᱠᱚ ᱦᱚᱯᱚᱱ ᱠᱚᱣᱟ ᱛᱚ ᱚᱱᱟ ᱥᱩᱢᱟᱹᱭᱨᱮ ᱛᱚᱣᱟ ᱠᱚ ᱫᱷᱩᱣᱟᱹᱣ ᱠᱟᱛᱮ ᱠᱟᱛᱮᱫ ᱜᱮ ᱟᱹᱷᱨᱤᱧ ᱵᱟᱲᱟ ᱦᱩᱭᱩᱜ ᱜᱮᱭᱟ ᱾
ᱦᱳᱭ ᱟᱫᱚ ᱪᱮᱫ ᱞᱮᱠᱟ ᱱᱚᱣᱟ ᱫᱚ ᱱᱩᱠᱩ ᱡᱟᱹᱨᱥᱤ ᱜᱟᱹᱭ ᱫᱚ ᱦᱮᱸ ᱡᱷᱚᱛᱚ ᱚᱲᱟᱜ ᱨᱮᱜᱮ ᱠᱚ ᱟᱹᱥᱩᱞ ᱠᱚᱜᱮᱭᱟ ᱚᱱᱛᱮ ᱫᱚ ᱥᱮ? ᱦᱳᱭᱛᱳ ᱡᱟᱦᱟᱸᱭ ᱠᱚᱜᱮ ᱢᱤᱫᱴᱟᱝ ᱵᱟᱨᱭᱟ ᱱᱚᱝᱠᱟ ᱠᱚ ᱟᱹᱥᱩᱞ ᱠᱟᱠᱚᱣᱟ ᱾
ᱵᱟᱝ ᱟᱞᱮ ᱥᱮᱫ ᱫᱚ ᱪᱮᱫ ᱞᱮᱠᱟ ᱟᱫᱚ ᱟᱛᱳ ᱨᱮ ᱟᱹᱰᱤ ᱟᱹᱰᱤ ᱦᱚᱲ ᱱᱚᱝᱠᱟ ᱠᱟ ᱟᱹᱥᱩᱞᱮᱫ ᱠᱚᱣᱟ ᱠᱚ ᱾ ᱛᱚ ᱢᱟᱲᱟᱝ ᱛᱮᱫᱚ ᱵᱟᱝᱞᱮ ᱟᱹᱥᱩᱞ ᱠᱚᱣᱟ, ᱟᱫᱚ ᱟᱹᱥᱩᱞ ᱠᱮᱠᱚᱣᱟ ᱟᱫᱚ ᱚᱱᱟ ᱥᱚᱢᱚᱭ ᱫᱚ ᱟᱫᱚ ᱧᱮᱞᱮᱫ ᱾ ᱠᱚᱣᱟᱞᱮ ᱟᱭᱢᱟ ᱦᱚᱲ ᱱᱚᱝᱠᱟ ᱟᱞᱮ ᱥᱩᱨ ᱨᱮ ᱫᱤᱠᱩ ᱠᱚ ᱢᱮᱱᱟᱜ ᱟᱠᱟᱫ ᱠᱚᱣᱟ ᱛᱚ ᱩᱱᱠᱩ ᱠᱚᱠᱚ ᱟᱹᱥᱩᱞᱮᱫ ᱠᱚᱣᱟ, ᱩᱱᱠᱩᱣᱟᱜ ᱧᱮᱞᱛᱮ ᱟᱞᱮ ᱦᱚᱸᱞᱮ ᱞᱟᱹᱭ ᱮᱫ ᱟᱞᱮ ᱦᱚᱸᱞᱮ ᱟᱹᱥᱩᱞ ᱞᱮᱠᱚᱜᱮ ᱛᱚ ᱵᱷᱟᱜᱤ ᱜᱮ ᱢᱚᱴᱟᱢᱩᱴᱤ ᱚᱱᱟᱛ
ᱟᱪᱪᱷᱟ ᱨᱚᱲ ᱠᱟᱹᱡ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱢᱟ ᱟᱢᱟᱜ ᱦᱮᱸ᱾
ᱞᱟᱹᱭᱫᱟᱹᱧ ᱚᱱᱟ ᱛᱮᱜᱮ ᱚᱱᱟ ᱛᱮᱜᱮᱢ ᱢᱟᱱᱮ ᱟᱠᱷᱨᱤᱧ ᱦᱩᱭᱩᱜ ᱜᱮᱭᱟ ᱛᱚᱣᱟ ᱠᱚ ᱟᱹᱷᱨᱤᱧ ᱠᱟᱛᱮ ᱡᱟᱦᱟᱸ ᱜᱮ ᱯᱚᱭᱥᱟ ᱟᱨᱡᱟᱜᱼᱟ᱾
ᱦᱳᱭ ᱟᱫᱚ ᱱᱚᱣᱟ ᱠᱚᱫᱚ ᱱᱚᱣᱟ ᱟᱛᱩ ᱴᱚᱞᱟ ᱠᱚᱨᱮᱜ ᱱᱚᱣᱟ ᱟᱞᱮ ᱯᱟᱦᱴᱟ ᱥᱮᱫ ᱫᱚ ᱚᱱᱠᱟ ᱫᱚ ᱦᱟᱸᱜ ᱵᱟᱝ ᱧᱮᱞᱚᱜ ᱠᱟᱱᱟ ᱦᱤᱡ ᱫᱷᱟᱹᱵᱤᱡ ᱛᱮ ᱡᱟᱦᱟᱸ ᱫᱚ ᱦᱟᱸᱜ ᱱᱩᱠᱩ ᱮᱢᱱᱤ ᱫᱮᱥᱤ ᱜᱟᱹᱭ ᱠᱚᱜᱮ ᱦᱟᱸᱜ ᱠᱚ ᱟᱹᱥᱩᱞᱮᱫ ᱠᱚᱣᱟ ᱡᱟᱦᱟᱸ ᱫᱚ ᱦᱩᱭᱩᱜ ᱠᱟᱱᱟ ᱵᱟᱹᱰ ᱞᱟᱹᱜᱤᱫ ᱛᱮ ᱡᱟᱛᱮ ᱠᱚ ᱵᱮᱥᱤᱜᱼᱟ ᱟᱨ ᱦᱚᱸᱭ ᱛᱚᱣᱟ ᱠᱚᱦᱚᱸ ᱦᱟᱸᱜ ᱱᱩᱠᱩ ᱫᱟᱹᱥᱛᱤ ᱜᱟᱹᱭᱟᱜ ᱟᱨᱠᱤ ᱱᱚᱝᱠᱟ ᱟᱠᱷᱨᱤᱧ ᱫᱚ ᱦᱟᱸᱜ ᱵᱟᱝᱜᱮ ᱟᱨᱠᱤ᱾ ᱮᱸ ᱟᱫᱚ ᱱᱚᱜᱼᱚ ᱱᱚᱣᱟ ᱠᱚᱫᱚ ᱦᱟᱸᱜ ᱡᱟᱹᱨᱥᱤ ᱜᱟᱹᱭ ᱠᱚᱫᱚ ᱡᱟᱹᱥᱛᱤ ᱱᱚᱣᱟ ᱥᱚᱦᱚᱨ ᱵᱟᱡᱟᱨ ᱠᱚᱨᱮ ᱧᱮᱞᱚᱜ ᱠᱟᱱ ᱛᱟᱦᱮᱸᱫ ᱩᱱᱠᱩ ᱠᱚ ᱛᱚᱣᱟ ᱟᱠᱷᱨᱤᱧ ᱠᱟᱛᱮᱜ ᱩᱱᱠᱩ ᱫᱚ ᱚᱱᱮ ᱴᱟᱠᱟ ᱯᱚᱭᱥᱟ ᱠᱚ ᱨᱚᱡᱜᱟᱨᱮᱫ ᱛᱟᱦᱮᱸᱱᱟ᱾
ᱟᱪᱪᱷᱟ ᱟᱫᱚ ᱟᱞᱮᱫᱚ ᱪᱮᱫᱞᱮᱠᱟ ᱟᱞᱮᱫᱚ ᱱᱚᱜᱼᱚᱭ ᱞᱮ ᱮᱛᱚᱦᱚᱵ ᱟᱠᱟᱜᱼᱟ ᱛᱚ ᱟᱫᱚ ᱱᱟᱜ ᱩᱝᱴ ᱠᱟ ᱡᱟᱹᱨᱥᱤ ᱜᱟᱹᱭ ᱠᱚᱫᱚ ᱢᱟᱱᱮ ᱪᱮᱫ ᱞᱮᱠᱟ ᱟᱹᱠᱷᱨᱤᱧ ᱵᱟᱲᱟ ᱠᱚᱫᱚ ᱵᱟᱝ ᱦᱩᱭ ᱠᱟᱱᱟ᱾ ᱡᱮ ᱩᱱᱠᱩ ᱫᱚ ᱟᱫᱚ ᱛᱳᱣᱟᱜᱮ ᱫᱷᱩᱣᱟᱹᱣ ᱠᱟᱛᱮᱫ ᱡᱟᱦᱟᱸᱜᱮ ᱥᱮᱛᱟᱜ ᱵᱮᱲᱟ ᱪᱟᱞᱟᱣ ᱠᱟᱛᱮ ᱟᱠᱷᱨᱤᱧ ᱢᱟᱱᱮ ᱤᱫᱤ ᱴᱚ ᱡᱟᱦᱟᱸ ᱨᱮ ᱛᱚᱣᱟᱸ ᱠᱚ ᱢᱟᱱᱮ ᱢᱤᱫᱴᱟᱝ ᱟᱢᱩᱞ ᱨᱮᱱᱟᱜ ᱤᱭᱟᱹ ᱢᱮᱱᱟᱜ ᱠᱟᱜᱼᱟ ᱟᱨ ᱦᱳᱭ ᱚᱱᱮ ᱢᱤᱞ ᱞᱮᱠᱟ ᱢᱮᱱᱟᱜ ᱠᱟᱜᱼᱟ ᱦᱩᱰᱤᱧ ᱧᱚᱜ ᱡᱟᱦᱟᱸ ᱚᱸᱰᱮ ᱜᱮ ᱛᱚᱣᱟ ᱠᱚᱯᱮ ᱟᱹᱠᱷᱨᱤᱧ ᱜᱮᱭᱟ ᱠᱚ
ᱦᱳᱭ ᱦᱳᱭ ᱟᱫᱚ ᱟᱵᱚ ᱦᱚᱲ ᱦᱚᱯᱚᱱᱟᱜ ᱡᱤᱭᱚᱱ ᱫᱚ ᱱᱚᱜᱼᱚ ᱱᱚᱝᱠᱟ ᱠᱟᱛᱮᱜ ᱜᱮᱛᱚ ᱯᱟᱹᱦᱤᱞ ᱠᱷᱚᱱ ᱜᱮᱵᱚᱱ ᱠᱷᱟᱸᱰᱟᱣ ᱟᱹᱜᱩ ᱠᱟᱜᱼᱟ ᱟᱨ ᱱᱚᱝᱠᱟ ᱠᱟᱛᱮ ᱜᱮᱵᱚᱱ ᱠᱷᱟᱸᱰᱟᱣᱮᱼᱟ ᱟᱨᱠᱤ ᱱᱤᱛ ᱫᱷᱟᱹᱵᱤᱡ
ᱦᱳᱭ ᱦᱳᱭ ᱟᱫᱚ ᱡᱟᱦᱟᱸ ᱞᱮᱠ ᱟ ᱵᱤᱨ ᱫᱤᱥᱚᱢ ᱦᱚᱲ ᱫᱚ ᱵᱤᱨ ᱨᱮᱱᱟᱜ ᱥᱟᱠᱟᱢ ᱥᱟᱠᱟᱢ ᱠᱚ ᱦᱮᱴᱮᱡ ᱠᱟᱛᱮᱫ ᱚᱱᱟ ᱠᱚ ᱯᱟᱛᱲᱟ ᱵᱮᱱᱟᱣ ᱠᱟᱛᱮᱫ ᱚᱱᱟ ᱠᱚᱛᱮ ᱜᱮ ᱟᱹᱰᱤ ᱦᱚᱲᱟᱜ ᱪᱟᱞᱟᱜ ᱠᱟᱱ ᱛᱟᱵᱚᱱᱟ ᱟᱨ ᱥᱟᱶᱛᱮ ᱟᱭᱢᱟ ᱵᱤᱨ ᱨᱮᱢᱟ ᱥᱟᱦᱟᱱ ᱥᱟᱠᱟᱢ ᱛᱩᱢᱟᱹᱞ ᱠᱟᱛᱮᱫ ᱚᱱᱟ ᱠᱚᱛᱮ ᱜᱮ ᱢᱟᱱᱮ ᱥᱟᱦᱟᱱ ᱠᱚᱦᱚᱸ ᱠᱚ ᱵᱤᱨ ᱠᱷᱚᱱ ᱠᱚ ᱟᱹᱜᱩᱭ ᱛᱮ ᱟᱠᱷᱨᱤᱧ ᱜᱮᱭᱟ ᱠᱚ
ᱦᱳᱭ ᱦᱳᱭ ᱟᱨᱠᱤ ᱱᱚᱣᱟ ᱟᱹᱥᱩᱞᱚᱜ ᱫᱚ ᱟᱹᱰᱤ ᱨᱚᱠᱚᱢᱟᱜ ᱦᱚᱨᱟ ᱦᱚᱸ ᱢᱮᱱᱟᱜᱼᱟ᱾ ᱦᱚᱸᱚᱭ ᱟᱢ ᱡᱮᱢᱚ ᱱᱮᱢ ᱞᱟᱹᱭ ᱠᱮᱫ ᱱᱚᱜᱚᱭ ᱦᱚᱭᱛᱳ ᱡᱟᱦᱟᱸᱭ ᱠᱚᱣᱟᱜ ᱥᱟᱨᱡᱚᱢ ᱵᱤᱨ ᱛᱟᱦᱮᱱᱟ ᱥᱟᱠᱟᱢ ᱠᱚ ᱦᱮᱡ ᱠᱟᱛᱮ ᱯᱟᱛᱲᱟ ᱯᱟᱹᱴᱤ ᱠᱟᱛᱮᱜ ᱠᱚ ᱟᱠᱷᱨᱤᱧᱮᱜᱼᱟ ᱥᱟᱦᱟᱱ ᱠᱚ ᱥᱟᱠᱟᱢ ᱠᱚ ᱦᱮᱸ ᱱᱚᱝᱠᱟ ᱠᱟᱛ ᱛᱮᱦᱚᱸ ᱡᱤᱭᱚᱱ ᱫᱚ ᱠᱷᱟᱸᱰᱟᱜ ᱠᱟᱱ ᱜᱮᱭᱟ ᱮᱱᱛᱮ ᱨᱮᱦᱚᱸ ᱱᱚᱣᱟ ᱵᱤᱨ ᱠᱚᱫᱚ ᱛᱟᱦᱚᱞᱮ ᱟᱯᱮᱥᱮᱫ ᱫᱚ ᱢᱮᱱᱟᱜ ᱟᱥᱮ ᱵᱟ?
ᱦᱳᱭ ᱵᱤᱨ ᱠᱚ ᱢᱮᱱᱟᱜᱟ ᱠᱟᱜᱼᱟ ᱛᱟᱯᱚᱨᱮ ᱵᱤᱨ ᱨᱮ ᱪᱟᱞᱟᱣ ᱠᱟᱛᱮᱫ ᱛᱤᱨᱞᱟᱹ ᱦᱚᱯᱚᱱ ᱠᱚ ᱥᱮᱱᱚᱜᱼᱟ ᱛᱟᱨᱯᱚᱨᱮ ᱚᱱᱟ ᱵᱤᱨ ᱨᱮ ᱪᱟᱞᱟᱣ ᱠᱟᱛᱮᱫ ᱡᱟᱦᱟᱸ ᱜᱮ ᱮ ᱥᱟᱠᱟᱢ ᱛᱟᱯᱚᱨᱮ ᱚᱱᱟ ᱡᱟᱦᱟᱸ ᱰᱟᱝᱨᱤ ᱢᱮᱨᱚᱢ ᱞᱟᱹᱜᱤᱫ ᱰᱟᱹᱨ ᱯᱟᱞᱟ ᱚᱱᱟ ᱠᱚ ᱟᱹᱜᱩᱭᱟᱠᱚ᱾ ᱟᱨ ᱟᱞᱮ ᱢᱟᱞᱮ ᱥᱮᱱᱚᱜ ᱜᱮᱭᱟ ᱟᱞᱮᱢᱟ ᱠᱚᱲᱟ ᱦᱚᱯᱚᱱ ᱫᱚ ᱱᱟᱦᱟᱜ ᱥᱮᱸᱫᱽᱨᱟ ᱠᱚᱞᱮ ᱥᱮᱱᱚᱜᱼᱟ᱾
ᱦᱳᱭ ᱦᱳᱭ ᱟᱨ ᱱᱚᱜᱼᱚᱭ ᱵᱤᱨ ᱫᱤᱥᱚᱢ ᱠᱚᱨᱮ ᱢᱟᱛᱚ ᱱᱤᱛᱚᱜ ᱫᱚ ᱫᱚᱢᱮ ᱦᱟᱸᱜ ᱩᱫ ᱩᱫ ᱯᱩᱴᱠᱟᱹ ᱠᱚ ᱦᱟᱸᱜ ᱠᱚ ᱚᱢᱚᱱᱚᱜᱼᱟ ᱦᱟᱸᱜ ᱟᱯᱮ ᱚᱱᱟ ᱠᱚᱨᱮ ᱪᱮᱫ ᱞᱮᱠᱟ ᱧᱟᱢᱚᱜ ᱠᱟᱱᱟ ᱠᱚ ᱥᱮ ᱵᱟᱝ?
ᱦᱳᱭ ᱢᱟᱱᱮ ᱧᱟᱢᱚᱜ ᱠᱟᱱ ᱜᱮᱭᱟ ᱠᱚ ᱟᱞᱮ ᱥᱮᱫ ᱫᱚ ᱟᱫᱚ ᱪᱮᱫ ᱞᱮᱠᱟ ᱟᱫᱚ ᱟᱞᱮ ᱫᱚ ᱱᱚᱝᱠᱟ ᱟᱛᱳ ᱟᱛᱳ ᱛᱮ ᱩᱱᱠᱩ ᱢᱚᱦᱟᱡᱚᱱ ᱠᱚᱠᱚ ᱦᱤᱡᱩᱜᱼᱟ᱾ ᱟᱫᱚ ᱯᱩᱴᱠᱟᱹ ᱠᱚᱞᱮ ᱦᱟᱞᱟᱝ ᱵᱟᱹᱲᱛᱤ ᱞᱮᱠᱚ ᱠᱷᱟᱱ ᱟᱫᱚ ᱡᱚᱢ ᱛᱮᱱ ᱛᱚ ᱱᱮᱛᱟᱨ ᱫᱚᱞᱮ ᱡᱚᱢ ᱟᱞᱟᱣ ᱠᱟᱱᱟ᱾
ᱟᱨ ᱛᱤᱱᱟᱹᱜ ᱫᱚᱢ ᱡᱚᱢ ᱠᱚᱣᱟ ᱵᱤᱫ ᱫᱤᱥᱚᱢ ᱦᱚᱲ ᱯᱩᱴᱠᱟᱹ ᱟᱨ ᱟᱫᱚ ᱱᱩᱝᱠᱩ ᱤᱭᱟᱹ ᱠᱚ ᱦᱮᱡ ᱞᱮᱱᱠᱷᱟᱱ ᱟᱫᱚ ᱩᱱᱠᱩ ᱜᱮᱞᱮ ᱟᱹᱠᱷᱨᱤᱧ ᱟᱠᱚᱣᱟᱞᱮ
ᱦᱳᱭ ᱛᱟᱦᱚᱞᱮ ᱟᱯᱮ ᱥᱮᱫ ᱫᱚ ᱦᱟᱸᱜ ᱱᱩᱠᱩ ᱯᱷᱩᱴᱠᱟᱹ ᱠᱚᱫᱚ ᱦᱟᱸᱜ ᱫᱚᱢᱮ ᱠᱤᱱᱛᱩ ᱟᱞᱮ ᱥᱮᱫ ᱦᱚᱸ ᱱᱚᱛᱮ ᱵᱤᱨ ᱠᱚᱫᱚ ᱢᱮᱱᱟᱜᱼᱟ ᱠᱤᱱᱛᱩ ᱟᱫᱚ ᱯᱩᱴᱠᱟᱹ ᱦᱟᱞᱟᱝ ᱠᱚᱦᱚᱸ ᱡᱩᱫᱤ ᱞᱮ ᱪᱟᱞᱟᱜ ᱜᱮᱭᱟ ᱟᱫᱚ ᱫᱚᱢᱮ ᱦᱚᱲ ᱮᱠᱫᱚᱢ ᱯᱷᱩᱴᱠᱟᱹ ᱛᱤᱱᱟᱹᱜ ᱵᱟᱝᱠᱚ ᱚᱢᱚᱱᱚᱜᱼᱟ ᱦᱚᱲ ᱜᱮ ᱩᱱᱟᱹᱜ ᱡᱟᱹᱥᱛᱤ ᱛᱤ ᱟᱫᱚ ᱤᱱᱟᱹᱛᱮ ᱯᱷᱩᱴᱠᱟᱹ ᱠᱚᱦᱚᱸ ᱧᱟᱢ ᱠᱚᱫᱚ ᱢᱩᱥᱠᱤᱞ ᱜᱮᱭᱟ ᱮᱠᱫᱚᱢ ᱜᱮ
ᱦᱳᱭ ᱦᱳᱭ ᱮᱠᱫᱚᱢ ᱚᱱᱟ ᱫᱚ
ᱟᱫᱚ ᱦᱚᱜᱼᱚᱭ ᱵᱟᱡᱟᱨ ᱠᱚᱨᱮ ᱜᱮ ᱦᱟᱸᱜ ᱡᱟᱦᱟᱸ ᱛᱤᱱᱟᱹᱜ ᱠᱚ ᱤᱫᱤ ᱠᱚᱣᱟ ᱦᱟᱸᱜ ᱠᱤᱪᱷᱩ ᱠᱤᱪᱷᱩ ᱦᱚᱲ ᱫᱚ ᱚᱱᱟ ᱵᱟᱡᱟᱨ ᱠᱚᱨᱮᱜ ᱜᱮᱠᱚ ᱦᱟᱛᱟᱣᱮᱫ ᱠᱚᱣᱟ᱾ ᱦᱮᱸ ᱟᱫᱚ ᱦᱚᱸᱜᱼᱚᱭ ᱤᱭᱟᱹ ᱯᱟᱴᱠᱟ ᱩᱰᱠᱩ ᱜᱤ ᱡᱟᱹᱥᱛᱤ ᱛᱟᱦᱮᱱᱟ ᱵᱤᱨ ᱠᱚᱨᱮ ᱚᱱᱟ ᱠᱚᱫᱮ ᱤᱱᱟᱹᱜ ᱵᱟᱯ ᱠᱚ ᱦᱟᱞᱟᱝ ᱜᱮᱭᱟ ᱡᱚᱛᱚ ᱦᱚᱲ ᱵᱟᱠᱚ ᱡᱚᱢ ᱵᱟᱠᱚ ᱠᱩᱥᱤᱭᱟᱜ ᱜᱮᱭᱟ ᱛᱚ ᱟᱫᱚ ᱚᱱᱟ ᱜᱤ ᱧᱟᱢᱚᱜᱼᱟ ᱟᱨᱠᱤ᱾
ᱯᱟᱴᱠᱟ ᱩᱫ ᱵᱩᱞᱛᱮ ᱚᱱᱚ ᱚᱱᱟ ᱡᱟᱦᱟᱸ ᱦᱮᱸᱫᱮ ᱦᱮᱸᱫᱮ ᱨᱚᱝ ᱚᱱᱚ ᱚᱱᱟ ᱩᱫ ᱥᱮᱪᱮᱫ?
ᱦᱚᱭ ᱦᱚᱭ ᱡᱟᱦᱟᱸ ᱠᱚᱫᱚ ᱠᱤᱪᱷᱩ ᱫᱚ ᱦᱟᱸᱜ ᱚᱱᱮ ᱦᱮᱸᱫᱮ ᱦᱮᱸᱫᱮ ᱧᱮᱞᱚᱜ ᱵᱟᱜ ᱟᱨ ᱠᱤᱪᱷᱩ ᱫᱚ ᱦᱟᱸᱜ ᱮᱸ ᱚᱱᱮ ᱯᱳᱴ ᱜᱤ ᱧᱮᱞᱚᱜᱼᱟ᱾
ᱦᱳᱭ ᱯᱩᱸᱰ ᱯᱟᱴᱠᱟ ᱦᱮᱸᱫᱮ ᱯᱟᱴᱠᱟ ᱵᱟᱨ ᱨᱚᱠᱚᱢᱟᱜ ᱢᱮᱱᱟᱜ ᱟᱠᱟᱜᱼᱟ᱾
ᱦᱚᱭ ᱦᱚᱭ ᱚᱱᱮ ᱚᱱᱠᱟᱱᱟᱜ ᱜᱤ ᱡᱟᱹᱥᱛᱤ ᱫᱚ ᱧᱟᱢᱚᱜᱼᱟ ᱦᱟᱸᱜ ᱟᱫᱚ ᱚᱱᱮ ᱛᱩᱜ ᱫᱚ ᱫᱟᱜ ᱤᱫᱤᱭᱮᱜᱼᱟᱭ ᱛᱚ ᱟᱨ ᱱᱚᱣᱟ ᱠᱚᱜᱤ ᱡᱟᱹᱥᱛᱤ ᱚᱢᱚᱱᱚᱜᱼᱟ ᱱᱤᱛᱚᱜ ᱫᱚ᱾
ᱚ
ᱟᱯᱮ ᱚᱱᱟ ᱵᱤᱨ ᱠᱚᱨᱮᱜ ᱫᱚ ᱱᱚᱣᱟ ᱫᱚ ᱧᱟᱢᱚᱜ ᱜᱮᱭᱟ ᱥᱮ ᱵᱟᱝ ᱱᱚᱣᱟ ᱩᱫ ᱠᱚᱫᱚ᱾
ᱚ ᱚᱱᱼᱚᱱᱟ ᱯᱟᱴᱠᱟ ᱩᱫ ᱫᱚ ᱱᱟᱜ ᱟᱞᱮ ᱥᱮᱫ ᱫᱚ ᱢᱟᱱᱮ ᱵᱟᱝ ᱩᱰᱩᱝ ᱠᱟᱱᱟ ᱮᱠᱷᱚᱱ ᱫᱚ᱾ ᱢᱟᱱᱮ ᱵᱟᱝ ᱧᱮᱞ ᱵᱟᱲᱟ ᱦᱩᱭ ᱠᱟᱱᱟ ᱚᱱᱟ ᱩᱫ ᱫᱚ ᱟᱨᱠᱤ ᱟᱫᱚ ᱡᱟᱦᱟᱸ ᱯᱮᱲᱟ ᱴᱷᱮᱱ ᱪᱟᱞᱟᱣ ᱠᱟᱛᱮ ᱡᱚᱢ ᱦᱩᱭ ᱟᱠᱟᱱᱟ᱾
ᱚᱻ ᱟᱨ ᱦᱚᱸᱜᱼᱚᱭ ᱛᱚ ᱱᱮᱛᱟᱨ ᱫᱚ ᱦᱟᱸᱜ ᱤᱭᱟᱹ ᱠᱚ ᱡᱮᱢᱚᱱ ᱮᱸ ᱢᱚᱛᱟᱢ ᱩᱫ ᱠᱚᱢ ᱟᱸᱡᱚᱢ ᱟᱠᱟᱫ ᱜᱮᱭᱟᱢ ᱛᱚ?
ᱥᱮ ᱚᱱᱟ ᱠᱳᱫᱽ᱾
ᱢᱚᱛᱟᱢ ᱩᱫ ᱢᱚᱛᱟᱢ ᱩᱫ
ᱢᱚᱛᱟᱢ ᱩᱫ ᱟᱪᱪᱷᱟ ᱚᱱᱟ ᱢᱚᱛᱟᱢ ᱩᱫ ᱵᱚᱞᱛᱮ ᱡᱟᱦᱟᱸ ᱦᱮᱸ ᱞᱟᱹᱭ ᱢᱮ ᱪᱮᱫ ᱞᱮᱠᱟ ᱢᱟᱱᱮ ᱤᱧ ᱛᱚᱱᱟᱜ ᱵᱩᱞᱩᱝ ᱩᱫ ᱠᱚᱜᱤᱧ ᱧᱮᱞ ᱟᱠᱟᱜᱼᱟ᱾
ᱦᱳᱭ ᱱᱚᱣᱟ ᱫᱚ ᱦᱟᱸᱜ ᱦᱚᱸᱜᱼᱚᱭ ᱥᱤᱡᱤᱱ ᱨᱮ ᱦᱟᱸᱜ ᱫᱚᱢᱮ ᱮᱸ ᱩᱸᱰᱩᱠᱚᱜ ᱫᱚ ᱡᱮᱢᱚᱱ ᱦᱚᱜᱼᱚᱭ ᱫᱤᱠᱩ ᱠᱚᱣᱟᱜ ᱯᱩᱡᱟᱹ ᱠᱚ ᱡᱮᱢᱚᱱ ᱥᱮᱴᱮᱨᱚᱜ ᱠᱟᱱᱟ ᱦᱟᱸᱜ ᱦᱚᱸᱜᱼᱚ ᱱᱚᱝᱠᱟᱱ ᱚᱠᱛᱚ ᱦᱟᱸᱜ ᱱᱚᱣᱟ ᱫᱚᱢᱮ ᱩᱸᱰᱩᱠᱚᱜ ᱫᱚ ᱱᱚᱣᱟ ᱫᱚ ᱥᱚᱵᱫᱤᱱ ᱫᱚ ᱵᱟᱝ ᱚᱢᱚᱱᱚᱜᱼᱟ ᱱᱚᱣᱟ ᱫᱚ ᱦᱩᱭᱩᱜ ᱠᱟᱱᱟ ᱡᱟᱦᱟᱸ ᱥᱚᱢᱚᱭ ᱩᱱᱤᱭᱟᱹ ᱚᱠᱛᱚ ᱥᱮᱴᱮᱨ ᱞᱮᱱᱠᱷᱟᱱ ᱜᱮ ᱩᱱᱜᱮ ᱦᱟᱸᱜ ᱚᱢᱚᱱᱚᱜᱼᱟ ᱠᱩ ᱯᱩᱥᱤ ᱠᱚᱫᱚ ᱫᱚᱢᱮ ᱠᱚ ᱠᱩᱥᱤᱭᱟᱜᱼᱟ ᱦᱟᱸᱜ ᱱᱚᱣᱟ ᱠᱚᱫᱚ᱾
ᱦᱳᱭ ᱟᱫᱚ ᱚᱱᱟ ᱫᱚ ᱱᱟᱸᱜ ᱧᱮᱞ ᱧᱮᱞ ᱫᱚ ᱵᱟᱝ ᱧᱮᱞ ᱦᱩᱜ ᱢᱟᱱᱮ ᱧᱮᱞ ᱦᱩᱭ ᱠᱟᱱ ᱨᱮᱦᱚᱸ ᱦᱚᱭᱛᱚ ᱧᱩᱛᱩᱢ ᱵᱟᱲᱟᱭ ᱵᱟᱹᱱᱩᱜᱼᱟ ᱢᱮᱱᱠᱷᱟᱱ ᱚᱱᱮ ᱚᱱᱟ ᱡᱟᱦᱟᱸ ᱵᱩᱱᱩᱢ ᱠᱚᱨᱮ ᱚᱢᱚᱱᱚᱜᱼᱟ ᱥᱮ? ᱵᱩᱱᱩᱢ ᱰᱷᱤᱯᱤ ᱠᱚᱨᱮ ᱚᱱᱟ ᱡᱟᱦᱟᱸ ᱟᱨ ᱚᱱᱟ ᱥᱟᱶ ᱛᱟᱦᱮᱱᱟ ᱵᱟᱹᱞᱤ ᱡᱟᱭᱜᱟ ᱠᱚᱨᱮ ᱡᱟᱦᱟᱸ ᱚᱢᱚᱱᱚᱜᱼᱟ ᱚᱱᱟ ᱡᱟᱦᱟᱸ ᱵᱟᱹᱞᱤ ᱩᱫ ᱛᱟᱯᱚᱨᱮ ᱱᱚᱜᱼᱚ ᱱᱚᱣᱟ ᱪᱮᱫ ᱩᱫ ᱠᱚ ᱞᱟᱹᱭᱟ ᱚᱱᱟ ᱠᱚᱜᱮ ᱵᱩᱱᱩᱢ ᱩᱫ ᱠᱚ
ᱦᱳᱭ ᱟᱫᱚ ᱚᱱᱟ ᱩᱫ ᱫᱚ ᱦᱟᱸᱜ ᱚᱱᱮ ᱞᱟᱹᱭᱟᱠᱚ ᱵᱟᱝᱢᱟ ᱟᱰᱟᱱᱤ ᱠᱚᱨᱮᱜ ᱦᱟᱸᱜ ᱚᱢᱚᱱᱚᱜᱼᱟ ᱦᱚᱭ ᱥᱮ? ᱟᱨ ᱚᱱᱟ ᱫᱚ ᱜᱚᱦᱚᱲ ᱞᱮᱠᱷᱟᱱ ᱚᱱᱟ ᱰᱟᱹᱱᱴᱤᱜ ᱫᱚ ᱞᱟᱛᱟᱨ ᱫᱷᱟᱹᱨᱤᱡ ᱟᱹᱰᱤ ᱡᱮᱞᱮᱧ ᱜᱮ ᱛᱟᱦᱮᱱᱟ᱾
ᱦᱳᱭ ᱦᱳᱭ ᱚᱱᱟ ᱩᱫ ᱢᱟ ᱵᱷᱟᱜᱮ ᱡᱚᱢ ᱨᱮᱦᱚᱸ ᱟᱹᱰᱤ ᱪᱮᱦᱨᱟ ᱵᱩᱡᱷᱟᱹᱜᱼᱟ᱾
ᱦᱳᱸ ᱦᱳᱭ ᱟᱫᱚ ᱚᱱᱟ ᱠᱚᱦᱚᱸ ᱱᱚᱛᱮ ᱵᱤᱨ ᱫᱤᱥᱚᱢ ᱠᱚᱨᱮᱜ ᱫᱚ ᱦᱟᱸᱜ ᱮᱸ ᱧᱟᱢ ᱫᱚ ᱧᱟᱢᱚᱜ ᱜᱮᱭᱟ ᱱᱚᱣᱟ ᱠᱚᱫᱚ ᱟᱫᱚ ᱡᱷᱚᱛᱚ ᱦᱚᱲ ᱫᱚᱠᱚ ᱧᱟᱢ ᱜᱮᱭᱟ ᱥᱮ ᱵᱟᱝ ᱡᱟᱦᱟᱸᱭ ᱡᱟᱦᱟᱸᱭᱟᱜ ᱵᱟᱼᱵᱷᱟᱜᱽᱜᱚ ᱠᱚᱨᱮᱫ ᱛᱟᱦᱮᱱᱟ ᱩᱱᱠᱩ ᱫᱚᱠᱚ ᱧᱟᱢ ᱜᱮᱭᱟ ᱟᱫᱚ ᱛᱚ ᱞᱟᱦᱟ ᱛᱮ ᱦᱚᱲ ᱠᱚᱫᱚ ᱦᱟᱸᱜ ᱠᱚ ᱴᱷᱤᱠᱟᱹ ᱪᱟᱵᱟ ᱟᱠᱟᱜᱼᱟ ᱱᱚᱣᱟ ᱫᱚ ᱚᱠᱟ ᱠᱚᱨᱮ ᱚᱢᱚᱱᱚᱜᱼᱟ ᱱᱚᱣᱟ ᱫᱚ ᱟᱰᱟᱱᱤ ᱵᱮᱜᱚᱨ ᱮᱴᱟᱜ ᱡᱟᱭᱜᱟ ᱠᱚᱨᱮᱫ ᱫᱚ ᱵᱟᱝ ᱚᱢᱚᱱᱚᱜᱼᱟ ᱛᱚ ᱟᱫᱚ ᱚᱱᱟ ᱞᱮᱠᱟᱛᱮ ᱡᱩᱫᱤ ᱡᱟᱦᱟᱸᱭ ᱱᱟᱶᱟ ᱦᱚᱲ ᱟᱢ ᱯᱤᱪᱷᱟᱹᱢ ᱪᱟᱞᱟᱜᱼᱟ ᱵᱟᱢ ᱧᱟᱢᱟ᱾
ᱚᱱᱟ ᱫᱚ ᱢᱟᱱᱮ ᱢᱟᱲᱟᱝ ᱥᱮᱨᱢᱟ ᱠᱷᱚᱱ ᱧᱮᱞ ᱫᱚᱦᱚ ᱦᱩᱭᱩᱜᱼᱟ ᱡᱮ ᱱᱚᱜᱼᱚ ᱱᱚᱣᱟ ᱠᱚᱨᱮ ᱟᱭᱢᱚᱱᱚᱜᱼᱟ ᱟᱫᱚ ᱟᱞᱮ ᱥᱮᱫ ᱫᱚ ᱢᱟᱱᱮ ᱚᱱᱟ ᱫᱩᱨᱜᱟᱹ ᱯᱩᱡᱟᱹ ᱚᱱᱮ ᱚᱱᱟ ᱥᱚᱢᱚᱭ ᱨᱮᱜᱮ ᱠᱷᱩᱵᱽ ᱢᱟᱱᱮ ᱚᱢᱚᱱᱚᱜᱼᱟ ᱾ ᱚᱱᱟ ᱥᱚᱢᱚᱭ ᱠᱷᱚᱱ ᱚᱢᱚᱱᱚᱜ ᱛᱮ ᱮᱠᱵᱟᱨᱮ ᱚᱸᱰᱮ ᱠᱷᱚᱱ ᱮᱛᱚᱦᱚᱵ ᱮᱱᱟ ᱡᱟ ᱟᱫᱚ ᱢᱟᱰᱞᱟᱜᱼᱟ ᱛᱟᱯᱚᱨᱮ ᱡᱚᱢ ᱦᱚᱸᱞᱮ ᱡᱚᱢᱟ ᱟᱹᱠᱷᱨᱤᱧ ᱦᱚᱸᱞᱮ ᱟᱹᱠᱷᱨᱤᱧᱟ ᱞᱮ ᱾
ᱦᱳᱭ ᱦᱚᱸᱜᱼᱚᱭ ᱛᱟᱭᱱᱚᱢ ᱢᱟᱲᱟᱝ ᱛᱮ ᱚᱱᱟ ᱠᱚᱫᱚ ᱦᱟᱸᱜ, ᱩᱸᱰᱩᱩᱜ ᱪᱟᱵᱟᱜᱼᱟ ᱱᱤᱛ ᱫᱷᱟᱹᱵᱤᱡ ᱛᱮ ᱦᱚᱜᱼᱚᱭ ᱛᱟᱦᱞᱮ ᱫᱟᱸᱥᱟᱭ ᱵᱚᱸᱜᱟ ᱠᱚ ᱥᱮᱴᱮᱨᱚᱜ ᱠᱟᱱᱟ ᱾ ᱛᱟᱦᱞᱮ ᱟᱯᱮ ᱥᱮᱫ ᱫᱚ ᱚᱱᱮ ᱫᱟᱸᱥᱟᱭ ᱮᱱᱮᱡ ᱠᱚᱫᱚ ᱦᱩᱭᱩᱜ ᱜᱮᱭᱟ ᱥᱮ ᱵᱟᱝ?
ᱦᱮᱸ ᱟᱞᱮ ᱥᱮᱫ ᱫᱚ ᱫᱟᱸᱥᱟᱭ ᱮᱱᱮᱡ ᱠᱚ ᱦᱩᱭᱩᱜ ᱜᱮᱭᱟ ᱡᱮᱢᱚᱱ ᱯᱮ ᱢᱟᱦᱟ, ᱢᱚᱬᱮ ᱢᱟᱦᱟ, ᱢᱟᱱᱮ ᱟᱹᱛᱩ ᱟᱹᱛᱩ ᱠᱚᱨᱮ ᱦᱚᱲ ᱟᱹᱛᱩ ᱠᱚᱨᱮ ᱡᱟᱦᱟᱸ ᱟᱞᱮ ᱫᱷᱟᱨᱮ ᱯᱟᱥᱮ ᱡᱟᱦᱟᱸ ᱦᱚᱲ ᱟᱹᱛᱩ ᱢᱮᱱᱟᱜ ᱟᱠᱟᱜᱼᱟ ᱚᱱᱟ ᱠᱚᱨᱮ ᱮᱱᱮᱡ ᱞᱮ ᱥᱮᱱᱚᱜᱼᱟ ᱥᱟᱶᱛᱟ ᱟᱠᱚ ᱦᱚᱸᱠᱚ ᱦᱟᱹᱡᱩᱜᱼᱟ ᱟᱞᱮ ᱟᱹᱛᱩ ᱛᱮ᱾
ᱠᱟᱞᱮ ᱮᱱᱮᱡ ᱵᱟᱲᱟᱭ ᱜᱮᱭᱟ ᱾
ᱟᱫᱚᱜ ᱦᱳᱭ ᱦᱟᱯᱮ ᱚᱸᱠᱟ ᱟᱹᱛᱩ ᱨᱮᱭᱟᱜ ᱜᱟᱶᱛᱟ ᱠᱚ ᱢᱮᱱᱟᱜ ᱛᱟᱯᱮᱭᱟ ᱡᱮ ᱱᱚᱝᱠᱟ ᱟᱨᱦᱚ ᱟᱹᱛᱩ ᱟᱹᱛ- ᱛᱩ ᱫᱟᱸᱟᱭ ᱮᱱᱮᱡ ᱫᱟ ᱫᱟᱬᱟᱱ ᱠᱚ ᱪᱟᱞᱟᱜ ᱦᱩᱭᱩᱜᱼᱟ ᱾
ᱦᱳᱭ ᱚᱸᱠᱟ ᱜᱮ ᱟᱹᱛᱩ ᱨᱮᱱ ᱮᱸ ᱢᱟᱱᱮ ᱜᱟᱶᱛᱟ ᱢᱮᱱᱟᱜ ᱟᱠᱟᱫ ᱛᱟᱞᱮᱭᱟ ᱡᱮ ᱢᱟ ᱟᱞᱮ ᱫᱚ ᱟᱞᱮ ᱫᱚ ᱵᱮᱥᱤ ᱥᱟᱺᱜᱤᱧ ᱫᱚ ᱵᱟᱝ ᱞᱮ ᱪᱟᱞᱟᱜᱼᱟ ᱾ ᱟᱸᱢ ᱟᱯ ᱛᱩᱵᱽ ᱪᱮᱫ ᱞᱮᱠᱟ ᱟᱞᱮ ᱟᱞᱮ ᱥᱩᱨ ᱨᱮᱜᱮ ᱢᱟᱱᱮ ᱟᱭᱢᱟ ᱟᱹᱛᱩ ᱱᱚᱝ- ᱠᱟ ᱢᱮᱱᱟᱜ ᱟᱠᱟᱜᱼᱟ, ᱟᱫᱚ ᱚᱱᱟ ᱠᱚᱨᱮ ᱜᱮ ᱫᱟᱬᱟ ᱫᱟᱬᱟ ᱛᱮᱜᱮ ᱞᱮ ᱞᱟᱸᱜᱟ ᱪᱟᱵᱟᱜᱼᱟ ᱟᱫᱚ ᱵᱟ ᱥᱟᱺᱜᱤᱧ ᱥᱮᱫ ᱫᱚ ᱵᱟᱝ ᱞᱮ ᱥᱮᱱᱚᱜᱼᱟ ᱾
ᱦᱳᱭ᱾ ᱟᱫᱚ ᱦᱟᱸᱜ ᱱᱚᱻᱛ ᱟᱞᱮ ᱱᱚᱛᱮ ᱱᱟᱜ ᱤᱧ ᱞᱟᱹᱭ ᱟᱢ ᱜᱮ ᱦᱟᱸᱜ ᱠᱟᱹᱡ, ᱡᱚᱫᱤᱭᱳ ᱱᱚᱝᱠᱟ ᱡᱟᱦᱟᱸᱭ ᱯᱩᱨᱩᱫᱷᱩᱞ ᱠᱚᱠᱚ ᱛᱟᱦᱮᱸ ᱠᱟᱱᱟ ᱩᱱ ᱚᱠᱛᱚ ᱜᱮ ᱩᱱ ᱫᱚ ᱦᱟᱸᱜ ᱱᱚᱝᱠᱟ ᱠᱚ ᱮᱱᱮᱜ ᱟᱹᱜᱩᱭᱮᱫ ᱛᱟᱦᱮᱸᱼᱟ, ᱟᱫᱚ ᱦᱤᱛᱚᱜ ᱫᱚ ᱦᱚᱸᱜᱼᱚᱭ ᱯᱩᱨᱩᱫᱷᱩᱞ ᱠᱚ ᱡᱚᱠᱷᱚᱱ ᱱᱤᱛᱚᱜ ᱵᱟᱹᱭ- ᱵᱟᱹᱭ ᱛᱮᱠᱚ ᱫᱟᱱᱟᱝ ᱤᱫᱤᱭᱮᱱᱟ, ᱟᱫᱚ ᱚᱱᱠᱟ ᱫᱚ ᱦᱟᱸᱜ ᱦᱮᱛᱚᱜ ᱫᱚ ᱟᱞᱮ ᱱᱚᱣᱟ ᱥᱩᱨ ᱥᱩᱯᱩᱨ ᱠᱚᱨᱮ ᱫᱚ ᱠᱷᱩᱵ ᱠᱚᱢ ᱧᱮᱞᱚᱜ ᱠᱟᱱᱟ᱾ ᱟᱫᱚ ᱚᱸ ᱦᱚᱸᱜᱼᱚᱭ ᱡᱮ ᱟᱵᱚᱣᱟᱜ ᱢᱮᱫᱴᱟᱝ ᱮᱱᱮᱡ ᱦᱮᱸ, ᱦᱚᱸᱜᱼᱚ ᱱᱚᱝᱠᱟᱱ ᱡᱤᱱᱤᱥ ᱠᱚ ᱦᱤᱛᱚᱜ ᱟᱵᱚ ᱡᱩᱫᱤ ᱵᱟᱵᱚᱱ ᱥᱟᱵ ᱫᱚᱦᱚ ᱫᱟᱲᱮᱭᱟᱜᱼᱟ, ᱟᱫᱚ ᱚᱱᱟ ᱠᱚᱫᱚ ᱵᱟᱹᱭ ᱵᱟᱹᱭ ᱛᱮ ᱟᱫᱚ ᱟᱫ ᱪᱟᱵᱟᱜ ᱛᱟᱵᱚᱱᱟ ᱦᱳᱭ ᱾ ᱟᱫᱚ ᱱᱚᱣᱟ ᱫᱚ ᱦᱟᱸᱜ ᱮᱞᱟᱠᱟ ᱵᱷᱤᱛᱼᱛᱤ ᱠᱚᱦᱚᱸ ᱱᱚᱜᱼᱚ ᱱᱚᱝᱠᱟ ᱠᱤᱪᱷᱩ ᱠᱤᱪᱷᱩ ᱡᱟᱭᱜᱟ ᱠᱚᱨᱮᱫ ᱫᱚ ᱦᱟᱸᱜ, ᱫᱟᱸᱥᱟᱭ ᱠᱚ ᱮᱱᱮᱡ ᱠᱟᱱ ᱜᱮᱭᱟ ᱠᱚ ᱫᱟᱬᱟᱱ ᱠᱟᱱ ᱜᱮᱭᱟ ᱠᱤᱪᱷᱩ-ᱠᱤᱪᱷᱩ ᱡᱟᱭᱜᱟ ᱠᱚᱨᱮᱫ ᱫᱚ ᱵᱟᱝ ᱾
ᱟᱞᱮ ᱥᱮᱫ ᱫᱚ ᱪᱮᱫ ᱞᱮᱠᱟ ᱟᱞᱮ ᱫᱚ ᱮᱸ ᱢᱟᱱᱮᱻ, ᱠᱤᱪᱷᱩᱻᱜᱽ ᱮᱸ ᱢᱟᱱᱮ ᱱᱚᱝᱠᱟ ᱠᱤᱪᱷᱩ ᱥᱮᱨᱢᱟ ᱱᱚᱝᱠᱟ ᱜᱮ ᱵᱚᱱᱫᱚ ᱛᱟᱦᱮᱸ ᱠᱟᱱᱟ, ᱟᱫᱚ ᱞᱮ ᱮᱦᱚᱵ ᱟᱠᱟᱱᱟ, ᱢᱟ ᱜᱚᱝᱠᱮᱴ